ᱦᱮᱞᱳ
ᱦᱮᱸ ᱡᱚᱦᱟᱨ ᱜᱮ
ᱡᱚᱦᱟᱨ ᱜᱮ ᱜᱚᱢᱠᱮ
ᱦᱮᱸ ᱪᱮᱫ ᱵᱮᱱ ᱪᱤᱠᱟᱹᱭᱟ
ᱪᱤᱫᱜᱮ ᱵᱟᱝ ᱟᱹᱞᱤᱧ ᱫᱟᱨᱮ ᱩᱢᱩᱞ ᱨᱮᱞᱤᱧ ᱫᱩᱲᱩᱵ ᱠᱟᱱᱟ
ᱚ ᱟᱪᱷᱟ ᱛᱟᱦᱞᱮ ᱚᱱᱛᱮ ᱫᱟᱜ ᱡᱟᱹᱯᱩᱫ ᱠᱚ ᱪᱮᱫ ᱞᱮᱠᱟ
ᱫᱟᱜ ᱡᱟᱹᱯᱩᱫ ᱠᱚᱫᱚ ᱥᱮᱢᱱᱤ ᱫᱚ ᱵᱟᱝ ᱟᱞᱮᱥᱮᱫ ᱫᱚ ᱠᱚᱢ ᱜᱮ ᱦᱩᱭᱩᱜ ᱠᱟᱱᱟ ᱮᱠᱷᱚᱱ ᱫᱚ
ᱚ ᱵᱟᱭ ᱫᱟᱜ ᱠᱮᱫ ᱜᱮᱭᱟ ᱚᱱᱠᱟ ᱫᱚ
ᱟᱯᱮ ᱥᱮᱫ ᱜᱮ ᱞᱟᱹᱭ ᱵᱤᱱ
ᱚ ᱱᱚᱛᱮ ᱫᱚ ᱦᱚᱞᱟ ᱠᱷᱚᱱᱟᱜ ᱫᱟᱜ ᱜᱮᱭᱟ ᱦᱚᱞᱟ ᱦᱚᱸ ᱥᱟᱨᱟ ᱜᱷᱟᱹᱲᱤᱡ ᱜᱮ ᱮ ᱫᱟᱜ ᱞᱮᱫᱟᱭ ᱟᱨ ᱛᱮᱦᱮᱧ ᱦᱚᱸ ᱚᱠᱟ ᱥᱮᱛᱟᱜ ᱵᱮᱲᱟ ᱨᱤᱢᱤᱞ ᱵᱟᱲᱟ ᱟᱠᱟᱫ ᱛᱟᱦᱮᱱᱟᱭ ᱟᱨ ᱛᱤᱠᱤᱱ ᱠᱚᱥᱮ ᱱᱟᱥᱮᱱᱟᱜ ᱡᱚᱨᱚ ᱵᱟᱲᱟᱭᱮᱱᱟ ᱟᱨ ᱛᱟᱨᱟᱥᱤᱧ ᱥᱮᱫ ᱦᱚᱸ ᱫᱟᱜ ᱵᱟᱲᱟ ᱠᱮᱫᱟᱭ ᱱᱤᱛᱚᱜ ᱫᱚ ᱦᱜ ᱦᱟᱹᱥᱩᱨ ᱠᱟᱜ ᱟᱭ ᱱᱤᱛᱚᱜ ᱫᱚ ᱵᱟᱭ ᱫᱟᱜ ᱮᱼᱟ ᱦᱟᱜ
ᱵᱟᱝ ᱥᱤᱛᱩᱝ ᱵᱟᱲᱟᱭᱮᱫᱟ ᱟᱯᱮ ᱥᱮᱫ ᱫᱚ
ᱥᱤᱛᱩᱝ ᱫᱚ ᱦᱟᱸᱜ ᱟᱫᱚ ᱚᱱᱮ ᱦᱚᱞᱟ ᱠᱷᱚᱱᱟᱜ ᱜᱮ ᱫᱟᱜ ᱮᱼᱟ ᱟᱫᱚ ᱛᱮᱦᱮᱧ ᱫᱚ ᱦᱟᱸᱜ ᱵᱟᱭ ᱥᱤᱛᱩᱝ ᱟᱠᱟᱫᱟ ᱦᱟᱸᱜ ᱩᱱᱟᱹᱜ
ᱟᱞᱮ ᱥᱮᱫᱚ ᱫᱚᱢᱮ ᱜᱮ ᱥᱤᱛᱩᱢ ᱫᱟᱭ ᱛᱚ
ᱚ ᱟᱪᱪᱷᱟ ᱟᱨ ᱛᱟᱦᱚᱞᱮ ᱦᱩᱲᱩ ᱠᱚ
ᱦᱮᱸ ᱟᱹᱣᱨᱤ ᱞᱮ ᱟᱯᱷᱚᱨᱟ ᱮᱠᱷᱚᱱ ᱫᱚ ᱟᱯᱷᱳᱨ ᱫᱚ ᱮᱠᱷᱚᱱ ᱫᱚ ᱫᱮᱨᱤ ᱧᱚᱜ ᱜᱮᱭᱟ ᱜᱚᱢᱠᱮ
ᱚ ᱚᱱᱠᱟ ᱵᱟᱭ ᱫᱟᱜ ᱟᱞᱮ ᱫᱚ ᱦᱟᱸᱜ ᱚᱱᱠᱟ ᱵᱟᱹᱭᱦᱟᱹᱲ ᱨᱮᱭᱟᱜ ᱫᱚᱞᱮ ᱟᱯᱷᱚᱨ ᱟᱠᱟᱫᱟ ᱦᱟᱸᱜ ᱟᱨ ᱵᱟᱹᱫ ᱨᱮᱭᱟᱜ ᱵᱟᱹᱠᱤ ᱢᱮᱱᱟᱜᱼᱟ ᱟᱫᱚ ᱱᱚᱜ-ᱚᱭ ᱛᱟᱸ ᱛᱮᱦᱤᱧ ᱦᱟᱸᱜ ᱦᱟᱞᱠᱟᱭ ᱫᱟᱜ ᱠᱮᱫᱟ ᱟᱫᱚ ᱦᱟᱸᱜ ᱜᱟᱯᱟ ᱠᱚᱥᱮᱫᱛᱮ ᱧᱮᱞ ᱦᱩᱭᱩᱜᱼᱟ ᱡᱚᱫᱤ ᱵᱟᱛᱟᱨᱚᱜ ᱠᱷᱟᱱ ᱟᱯᱷᱚᱨ ᱦᱩᱭᱩᱜᱼᱟ
ᱦᱮᱸ ᱵᱟᱛᱟᱨᱚᱜ ᱠᱷᱟᱡ ᱟᱯᱷᱚᱨ ᱫᱚ ᱦᱩᱭᱩᱜ ᱜᱮᱭᱟ ᱮᱠᱷᱚᱱ ᱫᱚ ᱵᱟᱠᱷᱟᱡ ᱢᱟ ᱨᱮᱸᱜᱮᱡ ᱨᱮᱸᱜᱮᱡ ᱛᱮᱵᱚᱱ ᱜᱩᱡᱩᱜ ᱚᱱᱠᱟᱹ ᱢᱟ ᱵᱟᱠᱷᱟᱡ ᱫᱚ
ᱦᱳᱭ ᱜᱚᱝᱠᱮ ᱟᱵᱚ ᱛᱚ ᱥᱟᱱᱛᱟᱲ ᱦᱚᱲ ᱪᱟᱥ ᱠᱟᱛᱮᱜ ᱜᱮ ᱡᱚᱢ ᱟᱹᱥᱩᱞᱚᱜ ᱟᱵᱚᱱ
ᱦᱮᱸ ᱦᱮᱸ
ᱟᱨ ᱜᱚᱝᱠᱮ ᱛᱟᱦᱞᱮ ᱦᱚᱞᱟ ᱚᱱᱠᱟ ᱦᱩᱞ ᱢᱟᱦᱟ ᱫᱚ ᱯᱟᱨᱚᱢᱮᱱ ᱛᱟᱵᱚᱱᱟ ᱛᱟᱦᱞᱮ ᱪᱮᱫ ᱞᱮᱠᱟ
ᱦ ᱟᱹᱰᱤ ᱨᱟᱹᱥᱠᱟᱹ ᱫᱤᱭᱮ ᱦᱩᱞ ᱢᱟᱦᱟ ᱫᱚ ᱯᱟᱞᱟᱣ ᱮᱱᱟ ᱛᱚ ᱯᱟᱨᱚᱢ ᱱᱟ
ᱦᱮᱸ ᱦᱮᱸ ᱚᱱᱟᱦᱚᱜ ᱟᱹᱰᱤ ᱱᱟᱯᱟᱭ ᱦᱮᱸ ᱦᱮᱸ ᱦᱮᱸ ᱱᱚᱛᱮ ᱦᱚᱸ ᱱᱟᱯᱟᱭᱜᱮ ᱢᱟᱱᱟᱣ ᱦᱩᱭ ᱮᱱᱟ
ᱚ
ᱜᱮ ᱱᱚᱣᱟ ᱫᱚ ᱟᱵᱚᱣᱟᱜ ᱠᱟᱱ ᱜᱮᱭᱟ ᱵᱟᱝ ᱢᱟᱱᱟᱣ ᱨᱮᱦᱚ ᱛᱚ ᱵᱟᱭ ᱜᱟᱱᱚᱜᱼᱟ
ᱩᱦᱸ ᱵᱩᱩᱨᱮᱱ ᱜᱮ ᱠᱷᱟᱱ ᱜᱮᱭᱟ ᱩᱱᱠᱤᱱ ᱫᱚ ᱥᱮ ᱵᱟᱝᱜᱟ ᱟᱵᱚ ᱥᱟᱱᱛᱟᱲ ᱨᱮᱱ ᱜᱮ ᱠᱟᱱ ᱜᱮᱭᱟᱭ ᱥᱤᱫᱩ ᱠᱟᱹᱱᱦᱩ ᱫᱚ
ᱦᱳᱭ ᱟᱫᱚ ᱚᱱᱟ ᱥᱟᱶᱛᱮ ᱡᱟᱦᱱᱟᱜ ᱚᱱ ᱚᱱᱠᱟ ᱯᱨᱳᱜᱨᱟᱢ ᱠᱚᱯᱮ ᱫᱚᱦᱚ ᱵᱟᱲᱟ ᱞᱮᱫᱼᱟ ᱥᱮ ᱥᱩᱫᱷᱩ ᱚᱱᱟ ᱢᱟᱱᱟᱣ ᱜᱮᱯᱮ ᱢᱟᱱᱟᱣ ᱠᱮᱫᱼᱟ
ᱵᱟ ᱵᱟ ᱚᱱᱟ ᱫᱚ ᱥᱚᱦᱤᱛ ᱫᱤᱵᱚᱥ ᱠᱟᱱᱟ ᱚᱱᱟ ᱨᱮᱫᱚ ᱯᱨᱳᱜᱨᱟᱢ ᱠᱚ ᱢᱟᱱᱟᱣ ᱜᱟᱱᱚᱜ ᱜᱮᱭᱟ ᱠᱤ
ᱨᱚᱜᱟ ᱫᱚ ᱵᱟᱝ ᱜᱚᱢᱠᱮ ᱚᱱᱟ ᱞᱟᱹᱭᱛᱮ ᱢᱟᱱᱮ ᱚᱱᱟ ᱞᱮᱥᱟᱲᱦᱮᱫ ᱛᱮ ᱡᱟᱦᱟᱱᱟᱜ ᱚᱱᱠᱟ ᱜᱟᱭᱟᱱ ᱠᱚᱥᱮ ᱚᱱᱚᱬᱦᱮ ᱞᱟᱹᱭ ᱠᱚ ᱚ ᱠᱷᱟᱹᱞᱤ ᱥᱩᱫᱷᱩ ᱢᱟᱱᱟᱣ ᱜᱮ ᱦᱩᱭ ᱟᱠᱟᱱᱟ
ᱦᱮᱸ ᱥᱩᱫᱩ ᱢᱟᱱᱟᱣ ᱤᱭᱟᱹ ᱦᱩᱭ ᱠᱟᱱᱟ ᱵᱟᱥ ᱪᱟᱵᱟᱭᱮᱱᱟ
ᱚ ᱦᱮᱸ ᱟᱞᱮ ᱦᱚᱸ ᱚᱱᱠᱟ ᱯᱨᱳᱜᱨᱟᱢ ᱠᱚᱫᱚ ᱵᱟᱞᱮ ᱥᱟᱯᱲᱟᱣ ᱟᱠᱟᱫ ᱛᱟᱦᱮᱸᱱᱟ ᱚᱱᱟᱢᱟ ᱠᱤᱪᱷᱩ ᱠᱤᱪᱷᱩ ᱡᱟᱭᱜᱟ ᱨᱮᱫᱚ ᱛᱚᱵᱮ ᱧᱮᱞᱚᱜ ᱵᱟᱝ ᱟᱞᱮ ᱵᱟᱝ ᱜᱚᱝᱠᱮ ᱚᱞᱠᱮᱥᱴᱨᱟ ᱠᱚᱫᱚ ᱵᱟᱭ ᱦᱩᱭᱩᱜ ᱜᱮᱭᱟ ᱟᱞᱮ ᱫᱚ ᱟᱫᱚ ᱢᱟᱱᱮ ᱠᱤᱪᱷᱩ ᱡᱟᱭᱜᱟ ᱨᱮᱫᱚ ᱚᱱᱠᱟ ᱟᱞᱮ ᱥᱩᱨ ᱠᱚᱨᱮ ᱧᱮᱞ ᱦᱩᱭ ᱟᱠᱟᱱᱟ ᱡᱮ ᱵᱟᱝᱢᱟ ᱦᱮᱸ ᱚᱱᱠᱟ ᱡᱮᱯᱨᱟᱣ ᱠᱚ ᱜᱟᱭᱟᱱ ᱠᱚᱠᱚ ᱫᱚᱦᱚᱭ ᱜᱮᱭᱟ ᱟᱫᱚ ᱟᱞᱮ ᱠᱚᱫᱚ ᱚᱱᱟ ᱠᱚᱫᱚ ᱵᱟᱝᱞᱮ ᱫᱚᱦᱚᱣ ᱟᱠᱟᱫᱟ ᱠᱷᱟᱹᱞᱤ ᱢᱟᱱᱟᱣ ᱜᱮ ᱦᱩᱭ ᱠᱟᱱᱟ ᱤᱱᱟᱹᱜᱮ ᱢᱟᱨᱟᱝ ᱥᱩᱢᱩᱝ ᱜᱮ ᱦᱳᱭ ᱦᱳᱭ ᱢᱟᱱᱟᱣ ᱥᱩᱢᱩᱝ ᱜᱮ
ᱦᱮᱸ
ᱟᱫᱚ ᱜᱚᱝᱠᱮ ᱛᱟᱦᱞᱮ ᱟᱯᱮ ᱚᱱᱠᱟ ᱦᱩᱲᱩ ᱫᱚ ᱢᱟᱱᱮ ᱵᱟᱨ ᱵᱟᱨ ᱫᱷᱟᱣ ᱯᱮ ᱨᱚᱦᱚᱭ ᱜᱮᱭᱟ ᱥᱮ ᱢᱤᱫ ᱫᱷᱟᱣ ᱜᱮ
ᱵᱟ ᱟᱞᱮ ᱥᱮᱫ ᱫᱚ ᱢᱤᱫ ᱫᱷᱟᱣ ᱜᱮᱠᱚ ᱨᱚᱦᱚᱭ ᱜᱮᱭᱟ
ᱚ ᱚᱱᱟ ᱡᱟᱦᱟᱸ ᱵᱚᱨᱥᱟ ᱨᱮ ᱡᱟᱦᱟᱸ ᱨᱚᱦᱚᱭ ᱦᱩᱭᱩᱜ ᱵᱟᱝ
ᱟᱨ ᱜᱮ
ᱚ ᱟᱞᱮ ᱦᱚᱸ ᱚᱱᱠᱟ ᱢᱤᱫ ᱫᱷᱟᱣ ᱜᱮᱞᱮ ᱪᱟᱥᱟ ᱟᱞᱮ ᱦᱚᱸ ᱢᱤᱫ ᱫᱷᱟᱣ ᱜᱮᱞᱮ ᱪᱟᱥᱟ ᱚᱱᱟ ᱵᱚᱨᱥᱟ ᱨᱮᱜᱮ
ᱵᱚᱨᱥᱟ ᱨᱮᱜ ᱥᱮ ᱵᱟᱝ
ᱦᱮᱸ ᱦᱮᱸ ᱚᱱᱠᱟ ᱫᱟᱜ ᱨᱮᱭᱟᱜ ᱚᱱᱠᱟ ᱥᱩᱵᱤᱫᱷᱟ ᱵᱟᱹᱱᱩᱜ ᱟᱛᱚ ᱡᱟᱥ ᱥᱮᱨᱢᱟ ᱫᱟᱲᱮ ᱫᱟ ᱫᱟᱜ ᱵᱷᱚᱨᱥᱟ ᱛᱮᱜᱮ ᱨᱚᱦᱚᱭ ᱦᱩᱭᱩᱜᱼᱟ
ᱦᱮᱸ ᱨᱚᱦᱚᱭ ᱟᱵᱚᱱ ᱵᱟᱝᱠᱷᱟᱱ ᱢᱟ ᱨᱮᱸᱜᱮᱡ ᱜᱮ
ᱦᱮᱸ ᱡᱩᱫᱤ ᱚᱱᱠᱟ ᱚᱠᱟ ᱥᱮᱨᱢᱟ ᱡᱩᱫᱤ ᱚᱠᱟ ᱥᱮᱨᱢᱟ ᱡᱩᱫᱤ ᱫᱟᱜ ᱠᱮᱫᱟ ᱛᱟᱦᱚᱞᱮ ᱠᱷᱟᱱ ᱫᱚ ᱨᱚᱦᱚᱭ ᱦᱩᱭᱩᱜᱼᱟ ᱪᱟᱥ ᱦᱩᱭᱩᱜᱼᱟ ᱟᱨ ᱵᱟᱝᱠᱷ ᱵᱟᱠᱷᱟᱡ ᱫᱚ ᱵᱟᱝ ᱦᱩᱭᱩᱜᱼᱟ ᱚᱱᱠᱟ ᱡᱮᱢᱚᱱ ᱛᱮᱱᱚᱜ ᱠᱮᱱᱮᱞ ᱥᱮ ᱥᱮᱞᱚ ᱨᱮᱱᱟᱜ ᱚᱱᱠᱟ ᱥᱩᱵᱤᱫᱷᱟ ᱵᱟᱹᱱᱩᱜᱼᱟ ᱚᱱᱠᱟ ᱟᱞᱮᱥᱮᱫ ᱫᱚ
ᱚ ᱟᱯᱮ ᱥᱮᱫ ᱫᱚ ᱢᱚᱴᱚᱨ ᱥᱤᱥᱴᱮᱢ ᱫᱚ ᱵᱟᱹᱪᱩᱜᱼᱟ ᱟᱨ ᱟᱯᱮ ᱥᱮᱫ ᱫᱚ ᱢᱚᱴᱚᱨ ᱥᱤᱥᱴᱮᱢ ᱵᱩᱡᱷᱟᱹᱼᱟ ᱢᱚᱴᱚᱨ ᱥᱤᱥᱴᱮᱢ
ᱵᱟᱝ ᱵᱟᱝ ᱢᱳᱴᱚᱨ ᱥᱤᱥᱴᱮᱢ ᱵᱟᱹᱱᱩᱜ -ᱟ ᱟᱞᱮ ᱥᱮ ᱫᱚ
ᱟᱞᱮ ᱥᱮᱫ ᱢᱮᱱᱟᱜ ᱜᱮᱭᱟ ᱟᱫᱚ ᱢᱚᱴᱚᱨ ᱥᱤᱥᱴᱮᱢ ᱛᱮᱫᱚ ᱵᱟᱠᱚ ᱠᱚᱨᱟᱣᱟ ᱥᱮᱨᱢᱟ ᱧᱮᱞ ᱛᱮᱜᱮ ᱠᱚ ᱠᱚᱨᱟᱣᱟ ᱫᱟᱜ ᱮ ᱫᱟᱭ ᱥᱮ ᱵᱟᱝ
ᱦᱳᱭ ᱡᱩᱫᱤ ᱡᱩᱫᱤ ᱚᱱᱠᱟ ᱡᱚᱫᱫ ᱥᱮᱨᱢᱟ ᱡᱟᱹᱲᱤ ᱵᱟᱭ ᱫᱟᱜ ᱞᱮᱭᱟ ᱛᱟᱦᱮᱞᱮ ᱩᱱᱥᱚᱭ ᱢᱚᱴᱚᱨ ᱫᱚᱯᱮ ᱪᱟᱹᱞᱩᱭ ᱛᱟᱦᱮᱦᱱᱟ ᱥᱮ ᱵᱟᱯᱮ ᱪᱟᱹᱞᱩᱭ ᱛᱟᱦᱮᱸᱦᱱᱟ
ᱵᱟ ᱵᱟ ᱢᱴᱚᱨ ᱠᱚᱫᱚ ᱵᱟᱞᱮ ᱪᱟᱞᱩ ᱵᱟᱲᱟᱭ ᱜᱮᱭᱟᱢᱭ ᱛᱚ
ᱚ
ᱟᱨ ᱜᱚᱢᱠᱮ ᱛᱟᱦᱞᱮ ᱚᱱᱠᱟ ᱪᱮᱫ ᱯᱚᱨᱚᱵᱽ ᱠᱚ ᱪᱮᱫ ᱦᱩᱭᱩᱜ ᱜᱮᱭᱟ ᱚᱱᱠᱟ ᱟᱯᱮ ᱥᱮᱫ ᱫᱚ ᱚᱱᱛᱮ
ᱟᱞᱮ ᱥᱮᱫ ᱫᱚ ᱥᱟᱱᱛᱟᱲ ᱫᱚ ᱦᱩᱭᱩᱜᱼᱟ ᱚᱱᱠᱟ ᱦᱩᱭᱩᱜᱼᱟ ᱵᱤᱨᱥᱟ ᱢᱩᱱᱰᱟ ᱦᱩᱭᱩᱜᱼᱟ ᱥᱤᱫᱩ ᱠᱟᱹᱟᱹᱱᱦᱩ ᱦᱩᱭᱩᱜᱼᱟ ᱚᱱᱟ ᱠᱚᱜᱮ ᱦᱩᱭᱩᱜ ᱜᱮᱭᱟ ᱛᱷᱚᱲᱟ ᱛᱷᱚᱲᱟ
ᱵᱟᱦᱟ ᱥᱚᱨᱦᱟᱭ ᱦᱮᱱᱟᱜ ᱛᱟᱵᱚᱱᱟ ᱚᱱᱟ
ᱦᱮᱸ ᱚᱱᱟ ᱠᱚ ᱦᱚᱸ ᱦᱩᱭᱩᱜ ᱜᱮᱭᱟ ᱵᱟᱦᱟ ᱥᱚᱨᱦᱟᱹᱭ ᱢᱟᱱᱟᱣ ᱮᱭᱟ ᱚᱱᱟ ᱠᱚᱦᱚᱸ
ᱵᱟᱦᱟ ᱫᱚ ᱢᱟᱱᱮ ᱚᱠᱟ ᱵᱚᱸᱜᱟ ᱯᱮ ᱚᱠᱟ ᱵᱚᱸᱜᱟ ᱯᱮ ᱢᱟᱱᱟᱣ ᱭᱟ ᱢᱟᱱᱮ ᱚᱠᱟ ᱪᱟᱸᱫᱚᱳ
ᱚᱱᱠᱟ ᱱᱚᱛᱮ ᱟᱞᱮᱮᱥᱮᱫ ᱫᱚ ᱡᱮᱢᱚᱱ ᱤᱭᱟᱹ ᱵᱟᱦᱟ ᱫᱚ ᱯᱷᱟᱹᱜᱩᱱ ᱵᱚᱸᱜᱟ ᱞᱮᱮ ᱢᱟᱱᱟᱣ ᱜᱮᱭᱟ ᱱᱚᱛᱮ ᱫᱚ ᱟᱞᱮ ᱫᱚ
ᱦᱮᱸ ᱟᱞᱮ ᱦᱚᱸ ᱯᱷᱟᱹᱜᱩᱱ ᱵᱚᱸᱜᱟ ᱜᱮᱞᱮ ᱢᱟᱱᱟᱣ ᱜᱮᱭᱟ
ᱟᱨ ᱟᱨ ᱫᱤᱱ ᱦᱟᱸᱜ ᱜᱚᱝᱠᱮ ᱛᱤᱱᱟᱹᱜ ᱫᱤᱱ ᱚᱱᱟ ᱫᱚ ᱵᱟᱦᱟ ᱫᱚ ᱟᱞᱮ ᱫᱚ ᱡᱮᱢᱚᱱ ᱯᱮ ᱫᱤᱱ ᱞᱮ ᱢᱟᱱᱟᱣᱟ ᱟᱨ ᱟᱯᱮ ᱫᱚ
ᱟᱞᱮ ᱫᱚ ᱵᱟᱨ ᱫᱤᱱ
ᱚ ᱦᱚᱸ ᱵᱟᱨ ᱫᱤᱱ ᱵᱟ ᱦᱮᱸ ᱟᱫᱚ ᱟᱫᱚ ᱠᱤᱪᱷᱩ ᱠᱤᱪᱷᱩ ᱴᱚᱴᱷᱟ ᱥᱮ ᱟᱫᱚ ᱢᱟᱱᱮ ᱢᱤᱫ ᱜᱮᱛᱟᱵᱚᱱ ᱨᱮᱦᱚ ᱟᱫᱚ ᱚᱱᱠᱟ ᱱᱟᱥᱮ ᱱᱟᱥᱮ ᱵᱷᱮᱜᱟᱨ ᱦᱮᱱᱟᱜ ᱛᱟᱵᱚᱱᱟ
ᱦᱮᱸ ᱱᱟᱥᱮ ᱱᱟᱥᱮ ᱵᱷᱮᱜᱟᱨ ᱜᱮᱭᱟᱵᱚ ᱟᱵᱚᱫᱚ
ᱦᱳᱭ ᱦᱳᱭ ᱚᱱᱠᱟ ᱱᱟᱥᱮᱭᱟᱜ ᱫᱚ ᱚᱱᱠᱟ ᱫᱚ ᱵᱷᱮᱜᱟᱨᱚᱜ ᱜᱮᱭᱟ
ᱦᱳᱭ ᱛᱟᱦᱞᱮ ᱟᱯᱮ ᱥᱮᱫ ᱫᱚ ᱪᱮᱫ ᱡᱮᱞᱟᱨᱮ ᱯᱟᱲᱟᱜ ᱠᱟᱱᱟ ᱟᱯᱮ ᱫᱚ ᱵᱟᱸᱠᱩᱲᱟ ᱟᱯᱮ ᱫᱚ
ᱦᱳᱭ ᱦᱳᱭ ᱜᱚᱢᱠᱮ
ᱟᱞᱮ ᱫᱚ ᱜᱚᱢᱠᱮ ᱯᱟᱲᱦᱟᱜ ᱠᱟᱱᱟᱞᱮ ᱳᱭᱮᱥᱴ ᱵᱮᱝᱜᱚᱞ
ᱦᱚ ᱟᱨ ᱜᱚᱢᱠᱮ ᱛᱟᱦᱞᱮ ᱚᱱᱮ ᱥᱚᱵᱡᱤ ᱠᱚ ᱱᱮᱛᱟᱨ ᱫᱚ ᱪᱮᱫ ᱠᱚᱯᱮ ᱪᱟᱥ ᱜᱮᱭᱟ
ᱠᱤ ᱥᱚᱵᱡᱤ ᱠᱚ
ᱦᱳᱭ ᱥᱚ ᱩᱛᱩ ᱠᱚ
ᱦᱮᱸ ᱩᱛᱩ ᱠᱚᱫᱚ ᱚᱱᱮ ᱦᱩᱭᱱᱟ ᱟᱹᱞᱩ ᱯᱮᱸᱭᱟᱡᱽ ᱵᱟᱸᱫᱷᱟ ᱠᱚᱯᱤ ᱯᱷᱩᱞ ᱠᱚᱯᱤ ᱚᱱᱟ ᱠᱚᱜᱤ ᱪᱟᱥ ᱵᱟᱲᱟᱭ ᱜᱮᱭᱟᱞᱮ ᱟᱯᱮ ᱜᱮ ᱞᱮᱵᱮᱱ ᱜᱚᱝᱠᱮ
ᱟᱞᱮ ᱥᱮᱫ ᱫᱚ ᱱᱚᱛᱮ ᱱᱮᱛᱟᱨ ᱫᱚ ᱦᱟᱸᱜ ᱤᱭᱟᱹ ᱠᱚᱜᱮᱞᱮ ᱪᱟᱥ ᱜᱮᱭᱟ ᱵᱷᱤᱱᱰᱤ ᱜᱷᱟᱝᱜᱽᱨᱟ ᱰᱷᱮᱸᱲᱚᱥ ᱟᱨ ᱯᱚᱴᱚᱞ ᱚᱱᱟ ᱠᱚᱜᱮ ᱪᱮᱫ ᱠᱚ
ᱜᱤᱲᱩᱣᱟ.
ᱵᱟᱝ ᱜᱚᱢᱠᱮ ᱟᱫᱚ ᱵᱟᱞᱮ ᱪᱟᱥ ᱜᱮᱭᱟᱞᱮ
ᱩᱸ
ᱚᱱᱠᱟ ᱚᱲᱟᱜ ᱵᱟᱲᱜᱮ ᱠᱚᱨᱮ ᱚᱱᱠᱟ ᱢᱤᱫ ᱵᱟᱨ ᱠᱚ ᱨᱚᱦᱚᱭ ᱵᱟᱲᱟᱭ ᱜᱮᱭᱟ ᱵᱟᱠᱷᱟᱡ ᱫᱚ ᱚᱱᱠᱟ ᱫᱚ ᱡᱟᱹᱥᱛᱤ ᱧᱚᱜ ᱫᱚ ᱵᱟᱝᱞᱮ ᱨᱚᱦᱚᱭ ᱜᱮᱭᱟ ᱡᱟᱹᱥᱛᱤ ᱧᱚᱜ ᱫᱚ ᱵᱟᱝᱞᱮ ᱨᱚᱦᱚᱭ ᱜᱮᱭᱟ ᱟᱞᱮ ᱥᱮᱫ ᱫᱚ ᱢᱟᱱᱮ ᱠᱷᱮᱛ ᱵᱟᱹᱫᱽ ᱠᱚᱦᱚᱸ ᱢᱟᱱᱮ ᱫᱷᱤᱨᱤ ᱧᱚᱜ ᱡᱟᱭᱜᱟ ᱥᱮ ᱜᱷᱩᱴᱩ ᱜᱮᱭᱟ ᱟᱫᱚ ᱩᱱᱟᱹᱜ ᱵᱟᱝᱠᱚ ᱪᱟᱥ ᱜᱮᱭᱟ ᱥᱚᱵᱡᱤ ᱠᱚ ᱩᱱᱟᱹᱜ ᱵᱟᱝᱠᱚ ᱪᱟᱥ ᱜᱮᱭᱟ ᱟᱫᱚ ᱡᱟᱦᱟᱸᱭ ᱚᱱᱠᱟ ᱠᱩᱧ ᱠᱚ ᱦᱮᱱᱟᱜ ᱛᱟᱠᱚᱣᱟ ᱩᱱᱠᱩ ᱠᱚᱫᱚ ᱮ ᱥᱤᱛᱩᱝ ᱫᱤᱱᱦᱚ ᱚᱱᱠᱟ ᱩᱱᱟᱹᱜ ᱵᱟᱠᱚ ᱪᱟᱥ ᱪᱟᱥ ᱫᱚ ᱠᱚ ᱪᱟᱥᱼᱟ ᱠᱚᱢ ᱜᱮ ᱥᱚᱥᱟ ᱠᱚ ᱟᱨ ᱨᱟᱵᱟᱝ ᱫᱤᱱ ᱠᱚ ᱪᱟᱥ ᱜᱮᱭᱟ ᱵᱮᱞᱟ ᱦᱟᱨ ᱨᱟᱵᱟᱝ ᱫᱤᱱ ᱠᱚ ᱪᱟᱥ ᱜᱮᱭᱟ ᱛᱤ ᱵᱮᱸᱜᱟᱲ ᱟᱸᱫᱟ ᱠᱚᱯᱤ ᱠᱩᱞ ᱯᱷᱩᱞ ᱠᱚᱯᱤ ᱠᱚ
ᱳ
ᱟᱨ ᱵᱟᱠᱷᱟᱡ ᱫᱚ ᱱᱚᱛᱮ ᱫᱚ ᱟᱞᱮ ᱥᱮᱫ ᱫᱚ ᱚᱱᱠᱟ ᱞᱮᱠᱟ ᱥᱚᱵᱡᱤ ᱪᱟᱥ ᱠᱚᱫᱚ ᱵᱟᱭ ᱦᱩᱭᱩᱜ ᱜᱮᱭᱟ
ᱩᱸ ᱟᱯᱮ ᱥᱮᱫ ᱫᱚ ᱵᱤᱨ ᱠᱚ ᱢᱮᱱᱟᱜ ᱜᱮᱭᱟ ᱥᱮ ᱵᱟᱝ
ᱚᱱᱠᱟ ᱥᱟᱨᱡᱚᱢ ᱵᱤᱨ ᱠᱚᱫᱚ ᱵᱟᱹᱱᱩᱜᱼᱟ ᱟᱫᱚ ᱛᱚᱵᱮ ᱢᱮᱱᱠᱷᱟᱱ ᱚᱱᱠᱟ ᱵᱤᱨ ᱞᱮᱠᱟᱜᱮ ᱢᱟᱱᱮ ᱪᱮᱫ ᱫᱟᱨᱮ ᱠᱚᱪᱚᱝ ᱦᱟᱱᱟ ᱱᱟᱣᱟ ᱫᱚᱢᱮᱛᱮ ᱯᱮᱨᱮᱡ ᱟᱠᱟᱱᱟ
ᱩᱸ ᱟᱞᱮ ᱥᱮᱫ ᱦᱚᱸ ᱚᱱᱠᱟ ᱜᱮ ᱵᱮ ᱦᱟᱱᱟ ᱱᱚᱣᱟ ᱫᱟᱨᱮ ᱛᱮᱜᱮ ᱯᱮᱨᱮᱡ ᱟᱠᱟᱱᱟ ᱛᱚ
ᱦᱮᱸ ᱥᱟᱨᱡᱚᱢ ᱵᱤᱨ ᱠᱚᱫᱚ ᱵᱟᱹᱱᱩᱜᱼᱟ
ᱥᱟᱨᱡᱚᱢ ᱵᱤᱨ ᱠᱚ ᱢᱮᱱᱟᱜ ᱜᱮᱭᱟ ᱚᱱᱠᱟ
ᱚ ᱟᱞᱮ ᱥᱮᱫ ᱥᱟᱨᱡᱚᱢ ᱵᱤᱨ ᱢᱮᱱᱟᱜ ᱫᱚ ᱢᱮᱱᱟᱜᱼᱟ
ᱦᱮᱸ ᱟᱹᱰᱤ ᱯᱷᱟᱨᱟᱠ ᱨᱮ ᱢᱮᱱᱟᱜ ᱚᱱᱟ
ᱦᱮᱸ ᱦᱮᱸ
ᱦᱮᱸ ᱛᱟᱦᱚᱞᱮ ᱫᱟᱠᱟ ᱠᱚᱫᱚ ᱡᱚᱢ ᱵᱟᱲᱟ ᱦᱩᱭᱱᱟ ᱥᱮ ᱵᱟᱝ
ᱦᱮᱸ ᱜᱚᱝᱠᱮ ᱛᱚ ᱫᱟᱠᱟ ᱫᱚ ᱡᱚᱢ ᱦᱩᱭ ᱠᱟᱱᱟ ᱢᱟᱸᱡᱟᱱ ᱦᱩᱭ ᱠᱟᱱᱟ
ᱩᱸ
ᱛᱟᱦᱚᱞᱮ ᱜᱚᱢᱠᱮ ᱟᱵᱚᱣᱟᱜ ᱚᱱᱟ ᱚᱞᱪᱤᱠᱤ ᱫᱚ ᱚᱱᱛᱮ ᱪᱮᱫ ᱞᱮᱠᱟ ᱯᱟᱥᱱᱟᱣ ᱟᱠᱟᱱ ᱛᱟᱵᱳᱱᱟ ᱢᱟᱱᱮ ᱚᱞᱪᱤᱠᱤᱛᱮ ᱯᱟᱲᱦᱟᱣ ᱠᱚ ᱪᱟᱞᱟᱜ ᱠᱟᱱ ᱜᱮᱭᱟ ᱤᱥᱠᱩᱞ ᱠᱚᱨᱮ
ᱚᱞᱪᱤᱠᱤ ᱫᱚ ᱟᱞᱮ ᱫᱚ ᱱᱚᱰᱮ ᱦᱩᱭᱩᱜ ᱠᱟᱱ ᱜᱮᱭᱟ
ᱚ ᱟᱹᱰᱤ ᱱᱟᱯᱟᱭ ᱟᱫᱚ ᱦᱮ ᱟᱫᱚ ᱩᱱᱟᱹᱜ ᱵᱟᱝ ᱯᱟᱥᱱᱟᱣ ᱟᱠᱟᱱ ᱛᱟᱵᱚᱱ ᱨᱮᱦᱚᱸ ᱟᱫᱚ ᱵᱟᱹᱭ ᱵᱟᱹᱭᱛᱮ ᱯᱟᱥᱱᱟᱜ ᱛᱟᱵᱚᱱᱟ ᱮᱱᱛᱚ ᱦᱟᱸ ᱛᱚ ᱦᱟᱨᱟᱜ ᱠᱟᱱ ᱛᱟᱵᱚᱱᱟ ᱩᱱᱟᱹᱜ ᱫᱚ ᱟᱣᱨᱤᱭᱟᱜ ᱛᱟᱵᱚᱱᱟ ᱟᱞᱮᱥᱮᱫ ᱫᱚ ᱦᱟᱸᱜ ᱢᱚᱴᱟᱢᱩᱴᱤ ᱵᱷᱟᱜᱮ ᱜᱮ ᱪᱟᱞᱟᱜ ᱠᱟᱱᱟ ᱦᱟᱸᱜ ᱢᱟᱱᱮ ᱯᱨᱟᱭᱢᱟᱨᱤ ᱮ ᱨᱮᱦᱚᱸ ᱪᱟᱞᱟᱜ ᱠᱟᱱᱟ ᱦᱟᱭ ᱤᱥᱠᱩᱞ ᱦᱮᱸ ᱯᱨᱟᱭᱢᱟᱨᱤ ᱨᱮᱦᱚᱸ ᱪᱟᱞᱟᱜ ᱠᱟᱱᱟ ᱟᱨ ᱥᱠᱩᱞ ᱠᱚᱞᱮᱡᱽ ᱤᱱᱤᱵᱷᱟᱨ ᱤᱭᱩᱱᱤᱵᱷᱟᱨᱥᱤᱴᱤ ᱦᱟᱹᱵᱤᱡᱮ ᱥᱮᱴᱮᱨ ᱠᱟᱜᱼᱟ ᱟᱞᱮ ᱥᱮᱫ ᱫᱚ
ᱦᱚᱸ ᱟᱞᱮ ᱥᱮᱫ ᱚᱱᱟ ᱠᱚᱫᱚ ᱵᱟᱝ ᱥᱮᱴᱮᱨ ᱠᱟᱱᱟ ᱛᱚ ᱟᱞᱮ ᱥᱮ ᱥᱩᱨ ᱜᱮᱭᱟ ᱚᱱᱟᱠᱚᱫᱚ ᱟᱞᱮ ᱥᱮᱡ ᱫᱚ ᱟᱯᱮ ᱥᱮᱡ ᱫᱚ ᱡᱷᱟᱹᱞ ᱜᱮᱭᱟ ᱥᱮ ᱪᱮᱫ
ᱪᱮᱫ ᱜᱚᱝᱠᱮ ᱡᱷᱟᱹᱞ ᱜᱮᱭᱟ ᱵᱟᱞᱤᱧ ᱵᱩᱡ ᱞᱮᱫᱟ
ᱞᱟᱹᱭᱵᱮᱱ ᱜᱚᱝᱠᱮ ᱵᱟ ᱟᱯᱮ ᱛᱮᱫᱚ ᱤᱥᱠᱩᱞ ᱠᱚᱞᱡᱽ ᱠᱚ ᱡᱷᱟᱹᱞ ᱜᱤᱭᱟᱹ ᱥᱮ ᱪᱮᱫ
ᱤᱥᱠᱩᱞ ᱫᱚ ᱥᱩᱨᱜᱮᱭᱟ ᱠᱚᱞᱮᱡᱽ ᱟᱨ ᱤᱱᱤᱵᱷᱤ ᱠᱚᱞᱮᱡᱽ ᱟᱨ ᱤᱱᱤᱵᱷᱟᱨᱥᱤᱴᱤ ᱫᱚ ᱥᱟᱺᱟᱹᱜᱤᱧ ᱧᱚᱜ ᱨᱮ ᱢᱮᱱᱟᱜᱼᱟ ᱤᱥᱠᱩᱞ ᱠᱚᱫᱚ ᱥᱩᱨ ᱨᱮᱜᱮ ᱢᱮᱱᱟᱜᱼᱟ
ᱚ ᱢᱟᱱᱮ ᱮᱱᱛᱮᱦᱚᱸ ᱛᱤᱱᱟᱹᱜ ᱡᱷᱟᱹᱞ ᱛᱤᱱᱟᱹ ᱠᱤᱞᱳᱢᱤᱴᱟᱨ
ᱰᱷᱮᱨᱜᱮᱭᱼᱟ ᱥᱤᱥᱠᱩᱞ ᱫᱚ ᱢᱚᱴᱟᱢᱩᱴᱤ ᱟᱞᱮᱭᱟᱜ ᱢᱤᱫᱴᱮᱡ ᱢᱮᱱᱟᱜᱼᱟ ᱛᱤᱨᱤᱥ ᱠᱤᱞᱳᱢᱤᱴᱟᱨ ᱨᱮ ᱢᱤᱫᱴᱮᱡ ᱤᱥᱠᱩᱞ ᱢᱮᱱᱟᱜᱼᱟ ᱥᱟᱱᱛᱟᱲᱤ ᱢᱤᱰᱤᱭᱟᱢ ᱛᱮ ᱪᱟᱞᱟᱜ ᱠᱟᱱᱟ ᱚᱞ ᱪᱤᱠᱤ ᱛᱮ ᱟᱨ ᱢᱤᱫᱴᱮᱱ ᱫᱚ ᱦᱮᱸ ᱛᱤᱨᱤᱥ ᱟᱨ ᱢᱤᱫᱴᱮᱱ ᱫᱚ ᱦᱮᱸ ᱟᱨ ᱢᱤᱫᱴᱮᱡ ᱫᱚ ᱚᱱᱟ ᱠᱷᱚᱱᱟᱜ ᱦᱚᱸ ᱟᱨᱚ ᱥᱩᱨ ᱜᱮᱭᱟ ᱛᱤᱱ ᱠᱤᱞᱳᱢᱤᱴᱟᱨ ᱨᱮ ᱢᱮᱱᱟᱜᱼᱟ
ᱛᱤᱨᱤᱥ ᱠᱤᱞᱳᱢᱤᱴᱟᱨ
ᱦᱮᱸ ᱛᱤᱨᱤᱥ
ᱡᱤᱢ ᱡᱤᱢ ᱡᱤᱡᱤᱢ
ᱟᱨ ᱛᱟᱦᱚᱞᱮ ᱜᱚᱢᱠᱮ ᱟᱯᱮ ᱫᱚ ᱚᱱᱠᱟ ᱤᱥᱤᱱ ᱠᱚ ᱢᱟᱱᱮ ᱪᱮᱫ ᱛᱮᱯᱮ ᱤᱥᱤᱱ ᱜᱮᱭᱟ ᱥᱟᱦᱟᱱ ᱠᱚᱛᱮ ᱯᱮ ᱯᱮ ᱤᱥᱤᱱ ᱜᱮᱭᱟ ᱥᱮ ᱜᱮᱥ ᱠᱚᱛᱮ ᱫᱟᱠᱟ ᱠᱚ
ᱟᱞᱮ ᱥᱟᱦᱟᱱ ᱛᱮᱦᱚᱸ ᱜᱮᱥ ᱛᱮᱦᱚᱸ ᱚᱱᱟ ᱵᱟᱱᱟᱨ ᱛᱮᱜᱮᱞᱮ ᱤᱥᱤᱱ ᱜᱮᱭᱟ ᱟᱞᱮ ᱫᱚ
ᱚ ᱥᱟᱦᱟᱱ ᱫᱚ ᱚᱱᱠᱟ ᱚᱱᱠᱟ ᱚᱱᱠᱟ ᱵᱩᱨᱩ ᱠᱷᱚᱱᱟᱜ ᱯᱮ ᱟᱹᱜᱩᱭᱮᱫ ᱛᱟᱦᱮᱱᱟ ᱥᱮ ᱚᱱᱠᱟ ᱚ ᱜᱚᱝᱠᱮ ᱥᱟᱦᱟᱱ
ᱵᱩᱨᱩ ᱠᱚᱡᱫᱚ ᱵᱩᱨᱩ ᱠᱚᱡᱞᱮ ᱟᱹᱜᱩᱭ ᱜᱮᱭᱟ
ᱚ ᱟᱨ ᱵᱩᱨᱩ ᱛᱤᱱᱟᱹᱜ
ᱵᱩᱨᱩ ᱠᱷᱚᱱᱚᱡ ᱜᱮᱞᱮ ᱟᱹᱜᱩᱭᱮᱭᱟᱞᱮ ᱟᱯᱮᱜ ᱜᱮ ᱞᱟᱹᱭ ᱵᱮᱱ ᱵᱚᱭ ᱟᱯᱮ ᱜᱮ ᱞᱟᱹᱭᱢᱮ ᱜᱚᱝᱠᱮ ᱞᱮᱭᱵᱮᱱ ᱵᱮᱱ ᱟᱵᱮᱱ ᱜᱤ
ᱟᱞᱮ ᱥᱮᱫ ᱫᱚ ᱠᱤ ᱵᱩᱨᱩ ᱫᱚ ᱵᱟᱹᱱᱩᱜᱼᱟ ᱚᱱᱠᱟ ᱟᱞᱮ ᱫᱚ ᱵᱩᱨᱩ ᱠᱚᱫᱚ ᱵᱟᱹᱱᱩᱜᱼᱟ ᱚᱱᱠᱟ ᱥᱩᱨ ᱠᱚᱨᱮ ᱦᱟᱱᱟ ᱦᱮᱸ ᱚᱱᱠᱟ ᱚᱱᱠᱟ ᱵᱤᱨ ᱞᱮᱠᱟ ᱢᱮᱱᱟᱜᱼᱟ ᱚᱱᱠᱟ ᱦᱟᱱᱟ ᱱᱟᱣᱟ ᱫᱟᱨᱮ ᱠᱚᱛᱮ ᱯᱮᱨᱮᱡ ᱠᱟᱱᱟ ᱟᱫᱚ ᱚᱱᱟ ᱠᱚᱜᱮ ᱠᱚ ᱢᱟᱜ ᱟᱹᱜᱩᱭᱟ ᱠᱩᱲᱤᱜᱨᱟᱢᱟ ᱠᱚ ᱠᱚᱵᱮᱱ ᱟᱸᱡᱚᱢ ᱠᱟᱫᱟ ᱠᱩᱲᱤᱫ ᱦᱳᱭ ᱦᱚ ᱚᱱᱟᱜ ᱥᱤᱼᱼ ᱥᱤᱛᱩᱝ ᱫᱤᱱ ᱟᱭᱳ ᱛᱟᱠᱚ ᱠᱚ ᱪᱟᱞᱟᱜᱼᱟ ᱠᱚ ᱢᱟᱜ ᱟᱹᱜᱩ ᱠᱟᱜᱼᱟ ᱟᱨ ᱥᱤᱛᱩᱝ ᱨᱮᱠᱚ ᱫᱚᱦᱚ ᱫᱚᱦᱚ ᱠᱟᱜᱼᱟ ᱵᱚᱨᱥᱟ ᱞᱟᱹᱜᱤᱫ ᱠᱚ ᱡᱚᱜᱟᱣ ᱠᱟᱜᱼᱟ
ᱦᱮ
ᱦᱮᱸ ᱟᱫᱚ ᱱᱮᱛᱟᱨ ᱥᱤᱛᱩᱝ ᱫᱤᱱ ᱫᱚ ᱚᱱᱟ ᱠᱚᱫᱚ ᱦᱮᱸ ᱥᱤᱛᱩᱝ ᱦᱚᱸ ᱟᱹᱰᱤ ᱡᱳᱨᱜ ᱥᱤᱛᱩᱝ ᱮᱼᱟ ᱱᱮᱛᱟᱨ ᱟᱥᱟᱲ ᱵᱚᱸᱜᱟ ᱯᱟᱲᱟᱣ ᱦᱳᱭ ᱜᱚᱝᱠᱮ ᱢᱟᱱᱮ ᱟᱥᱟᱲ ᱵᱚᱸᱜᱟ ᱯᱟᱲᱟᱣ ᱠᱟᱱ ᱨᱮᱦᱚᱸ ᱢᱚᱱᱮ ᱟᱱᱮ ᱪᱟᱹᱛ ᱵᱟᱹᱭᱥᱟᱹᱠᱷ ᱥᱤᱛᱩᱝ ᱞᱮᱠᱟ ᱵᱩᱡᱷᱟᱹᱜ ᱠᱟᱱᱟ
ᱩᱸᱦ ᱦᱮᱸ ᱪᱟᱹᱛ ᱵᱟᱹᱭᱥᱟᱹᱠᱷ ᱥᱤᱛᱩᱝ ᱟᱥᱟᱲ ᱨᱮᱦᱚ ᱦᱮᱸ ᱫᱟᱜ ᱠᱚ ᱥᱩᱨ ᱧᱚᱜᱚᱜ ᱠᱟᱱᱟ ᱛᱚ
ᱦᱮᱸᱭᱟ ᱟᱫᱚ ᱱᱚᱜ ᱚᱚᱭ ᱛᱚᱦᱟᱜ ᱟᱥᱟᱲ ᱵᱚᱸᱜᱟ ᱪᱟᱵᱟ ᱦᱤᱡᱩᱜ ᱠᱟᱱᱟ ᱫᱟᱜ ᱦᱚᱸ ᱦᱟᱸᱜ ᱮ ᱫᱟᱜ ᱦᱚᱸ ᱦᱚᱸᱜᱼᱚᱭ ᱵᱟᱹᱭ ᱵᱟᱹᱭᱛᱮ ᱟᱫᱚ ᱦᱤᱡᱩᱜ ᱠᱟᱱ ᱜᱮᱭᱟ ᱦᱟᱸᱜ ᱟᱥᱟᱲ ᱵᱚᱸᱜᱟ ᱪᱟᱵᱟ ᱦᱤᱡᱩᱜ ᱛᱚ ᱟᱫᱚ ᱢᱚᱱᱮ ᱦᱩᱭᱩᱜ ᱠᱟᱱᱟ ᱫᱟᱜᱟᱭ ᱟᱞᱮᱥᱮᱫ ᱫᱚᱦᱟᱸᱜ ᱦᱚᱞᱟ ᱠᱷᱚᱱᱟᱜ ᱫᱟᱜ ᱮ ᱟᱨᱟᱢᱵᱷᱚ ᱟᱠᱟᱫᱟᱭ ᱛᱚ ᱦᱟᱸᱜ
ᱟᱞᱮ ᱥᱮᱫ ᱠᱷᱚᱱ ᱦᱚᱸ ᱢᱟᱦᱫᱷᱮᱨ ᱠᱷᱚᱡ ᱜᱮ ᱫᱟᱜ ᱟᱜᱩ ᱠᱟᱫᱟᱭ ᱛᱚ
ᱦᱳᱭ ᱜᱚᱢᱠᱮ ᱟᱬᱜᱚ ᱠᱟᱫᱟᱭ ᱟᱨ ᱚᱱᱠᱟ ᱠᱤᱪᱷᱩ ᱫᱤᱱ ᱯᱚᱨ ᱜᱮ ᱦᱟᱸᱜ ᱡᱩᱫᱤ ᱚᱱᱠᱟ ᱞᱟᱹᱴᱩ ᱧᱚᱜ ᱡᱩᱫᱤ ᱫᱟᱜᱟ ᱛᱟᱦᱚᱞᱮ ᱠᱷᱟᱡ ᱫᱚ ᱦᱟᱸᱜ ᱨᱚᱦᱚᱭ ᱠᱚᱞᱮ ᱚᱦ ᱨᱚᱦᱚᱭ
ᱦᱮᱸ ᱦᱩᱲᱩ ᱠᱚᱦᱚᱸ ᱨᱚᱦᱚᱭ ᱜᱮᱭᱟ ᱚᱱᱠᱟᱜ ᱜᱮ ᱫᱟᱜᱟᱭ ᱠᱷᱟᱭ ᱥᱮ ᱵᱟᱝ ᱜᱚᱝᱠᱮ